ᱦᱮᱸ ᱡᱚᱦᱟᱨ ᱜᱮ
ᱩᱸ ᱪᱮᱫ ᱞᱮᱠᱟ ᱢᱮᱱᱟᱜ ᱟᱠᱟᱫ ᱵᱮᱱᱟ?
ᱮᱸ ᱱᱟᱯᱟᱭ ᱜᱮ ᱢᱮᱱᱟᱜ ᱟᱠᱟᱫ ᱞᱤᱱᱟ ᱟᱵᱤᱱ ᱜᱮ ᱞᱟᱹᱭ ᱵᱤᱱ ᱪᱮᱫ ᱞᱮᱠᱟ ᱢᱮᱱᱟᱜ ᱟᱠᱟᱫ ᱵᱤᱱᱟ
ᱟᱹᱞᱤᱧ ᱦᱚᱸ ᱱᱤᱛᱚᱜ ᱫᱚ ᱪᱟᱸᱫᱚ ᱵᱚᱸᱜᱟ ᱟᱜ ᱫᱟᱭᱟ ᱫᱩᱞᱟᱹᱲ ᱛᱮ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ
ᱦᱮᱸ ᱱᱟᱯᱟᱭ ᱛᱟᱸᱦᱮ ᱞᱮᱠᱷᱟᱡ ᱜᱮ ᱱᱟᱯᱟᱭ ᱜᱮ
ᱦᱳᱭ ᱦᱳᱭ ᱜᱚᱢᱠᱮ
ᱦᱮᱸ ᱛᱚᱵᱮ ᱫᱟᱜ ᱡᱟᱹᱲᱤ ᱠᱚ ᱦᱩᱭᱩᱜ ᱠᱟᱱᱟ ᱛᱚ ᱚᱱᱛᱮ
ᱦᱮᱸ ᱱᱚᱛᱮ ᱫᱚ ᱵᱷᱟᱜᱤ ᱜᱮ ᱫᱟᱜ ᱡᱟᱹᱲᱤ ᱦᱩᱭᱩᱜ ᱠᱟᱱᱟ, ᱟᱯᱮ ᱥᱮᱫ ᱜᱮ ᱪᱮᱫ ᱞᱮᱠᱟ
ᱟᱞᱮᱥᱮᱫ ᱦᱚᱸ ᱵᱷᱟᱜᱤ ᱜᱮ ᱦᱩᱭᱩᱜ ᱠᱟᱱᱟ ᱫᱟᱜ ᱡᱟᱹᱲᱤ ᱠᱚ᱾
ᱦᱳᱭ ᱦᱳᱭ ᱦᱳᱭ᱾ ᱟᱨ ᱛᱚᱵᱮ ᱜᱚᱢᱠᱮ
ᱦᱮᱸ ᱦᱮᱸ ᱦᱮᱸ ᱪᱟᱥᱵᱟᱥ ᱫᱚ ᱜᱩᱲᱭᱟᱹᱣ ᱞᱮᱠᱟᱜᱮ ᱜᱩᱲᱭᱟᱹᱣ ᱦᱮᱡ ᱠᱟᱱᱟ᱾
ᱟᱪᱪᱷᱟ
ᱦᱩᱭᱱᱟ ᱵᱟᱨ ᱯᱮ ᱥᱚᱯᱛᱟᱦᱚ ᱦᱩᱭᱱᱟ ᱮᱦᱚᱵ ᱟᱠᱟᱱᱟ ᱛᱚ ᱟᱫᱚ ᱟᱨ ᱯᱮ ᱯᱩᱱ ᱢᱟᱦᱟ ᱠᱷᱟᱱ ᱜᱮ ᱦᱟᱸᱜ ᱪᱟᱵᱟᱜ-ᱟ᱾
ᱟᱪᱪᱷᱟ ᱟᱪᱪᱷᱟ ᱟᱪᱪᱷᱟ
ᱟᱹᱰᱤ ᱱᱟᱯᱟᱭ ᱟᱯᱮ ᱫᱚ ᱟᱹᱰᱤ ᱪᱟᱬᱯᱮ ᱪᱟᱵᱟ ᱜᱚᱫ ᱠᱮᱫᱟ ᱜᱚᱢᱠᱮ
ᱦᱮᱸ ᱟᱪᱪᱷᱟ ᱜᱚᱢᱠᱮ ᱞᱟᱹᱭ ᱫᱟᱞᱤᱧ ᱛᱟᱦᱞᱮ ᱪᱮᱫ ᱠᱚᱵᱤᱱ ᱪᱤᱠᱟᱹ ᱵᱟᱲᱟᱭᱟ ᱚᱲᱟᱜ ᱠᱚᱨᱮ
ᱚᱲᱟᱜ ᱠᱚᱨᱮ ᱫᱚ ᱪᱮᱫ ᱦᱚᱸ ᱵᱟᱞᱤᱧ ᱪᱤᱠᱟᱹᱭᱟ ᱟᱫᱚ ᱟᱞᱮᱭᱟᱜ ᱢᱟᱱᱮ ᱯᱟᱨᱥᱚᱱᱟᱞ ᱴᱟᱠᱴᱟᱨ ᱢᱮᱱᱟᱜ ᱛᱟᱞᱮᱭᱟ᱾ ᱟᱫᱚ ᱚᱱᱟ ᱜᱮᱞᱤᱧ ᱪᱟᱞᱟᱣ ᱵᱟᱲᱟᱭᱟ᱾
ᱟᱨ ᱟᱵᱤᱱ ᱫᱚ ᱜᱚᱝᱠᱮ
ᱟᱞᱤᱧ ᱦᱚᱸ ᱪᱮᱫ ᱦᱚᱸ ᱵᱟᱞᱤᱧ ᱪᱤᱠᱟᱹ ᱵᱟᱲᱟᱭᱟ ᱚᱱᱟ ᱚᱲᱟᱜ ᱠᱚᱨᱮᱱᱟᱜ ᱠᱟᱹᱢᱤ ᱠᱚᱜᱮ᱾ ᱠᱟᱹᱢᱤ ᱵᱟᱲᱟ ᱦᱩᱭᱩᱜᱼᱟ᱾
ᱚ
ᱟᱨ ᱛᱟᱦᱚᱞᱮ ᱞᱟᱹᱭ ᱫᱟᱞᱤᱧ ᱜᱚᱝᱠᱮ ᱵᱚᱞ ᱠᱚᱫᱚ ᱵᱤᱱ ᱠᱷᱮᱞᱳᱜ ᱜᱮᱭᱟ ᱥᱮ ᱵᱟᱝ
ᱦᱮᱸ ᱜᱚᱢᱠᱮ ᱵᱚᱞ ᱫᱚᱞᱤᱧ ᱠᱷᱮᱹᱞ ᱫᱚᱞᱤᱧ ᱠᱷᱮᱹᱞ ᱜᱮᱭᱟ᱾
ᱦᱩᱸ, ᱚᱱᱟ ᱚᱱᱮ ᱚᱱᱠᱟ ᱢᱟᱨᱟᱝ ᱢᱟᱨᱟᱝ ᱴᱩᱨᱱᱟᱢᱮᱱᱴ ᱥᱮ ᱚᱱᱠᱟ, ᱮᱢᱱᱤ ᱞᱳᱠᱟᱞ ᱴᱩᱨᱱᱟᱢᱮᱱᱴ ᱠᱚ ᱾
ᱦᱮᱸ ᱦᱮᱸ ᱟᱞᱮ ᱫᱚ ᱜᱚᱝᱠᱮ ᱱᱚᱣᱟ ᱟᱞᱮ ᱫᱚ ᱩᱲᱤᱥᱥᱟ ᱫᱤᱥᱚᱢ ᱛᱚ ᱾
ᱚ ᱟᱪᱪᱷᱟ
ᱟᱞᱮ ᱥᱮᱫ ᱫᱚ ᱫᱚᱢᱮ ᱦᱩᱭᱩᱜ ᱜᱮᱭᱟ ᱾
ᱦᱩᱸ ᱚᱱᱛᱮ ᱫᱚ ᱟᱸᱡᱚᱢ ᱟᱠᱟᱫ ᱟᱞᱤᱧ ᱪᱮᱛᱟ ᱢᱟᱨᱟᱝ ᱢᱟᱨᱟᱝ ᱟᱰᱤ ᱞᱟᱹᱴᱩ ᱞᱟᱹᱴᱩ ᱴᱩᱨᱱᱟᱢᱮᱱᱴ ᱦᱩᱭᱩᱜᱼᱟ ᱾
ᱦᱮᱸ ᱦᱮᱸ ᱜᱚᱝᱠᱮ ᱦᱩᱭᱩᱜ ᱜᱮᱭᱟ ᱾ ᱟᱨ ᱱᱚᱰᱮ ᱴᱟᱝ ᱤᱭᱟᱹᱨᱮ ᱦᱩᱭᱮᱱ ᱫᱚ ᱢᱟᱱᱮ ᱦᱤᱲᱤᱧ ᱮᱫᱟᱞᱤᱧ ᱡᱟᱭᱜᱟ ᱨᱮᱱᱟᱜ ᱧᱩᱛᱩᱢ ᱞᱤᱧ ᱦᱤᱲᱤᱧ ᱠᱮᱜᱼᱟ ᱥᱚᱛᱨᱚ ᱞᱟᱠᱷ ᱴᱟᱠᱟ ᱨᱮᱱᱟᱜ ᱫᱷᱟᱢᱟ
ᱚ ᱟᱪᱪᱷᱟ
ᱢᱟᱱᱮ ᱚᱰᱮ ᱫᱚ ᱟᱹᱰᱤ ᱫᱟᱢᱟᱱᱟᱱ ᱫᱟᱢᱟᱱᱟᱱ ᱴᱤᱢ ᱠᱚ ᱪᱟᱞᱟᱣ ᱞᱮᱱᱟ ᱾
ᱦᱮᱸ ᱦᱮᱸ ᱜᱚᱝᱠᱮ, ᱚᱸᱰᱮ ᱫᱚ ᱟᱞᱮᱭᱟᱜ ᱦᱚᱸ ᱴᱤᱢ ᱛᱟᱦᱮ ᱠᱟᱱᱟ ᱜᱚᱝᱠᱮ ᱾
ᱦᱩ ᱟᱪᱪᱷᱟ
ᱟᱨ ᱦᱳᱭᱛᱳ ᱵᱟᱵᱤᱱ ᱵᱟᱲᱟᱭᱟ ᱪᱮᱫ ᱧᱩᱛᱩᱢ ᱠᱟᱱᱟ
ᱛᱟᱦᱚᱞᱮ ᱠᱷᱮᱞ ᱠᱚᱫᱚ ᱵᱷᱟᱜ ᱜᱮ ᱦᱩᱭ ᱵᱟᱲᱟᱜᱼᱟ ᱚᱱᱛᱮ ᱫᱚ ᱵᱟᱝ?
ᱮᱜ ᱦᱮ ᱦᱮ ᱜᱚᱢᱠᱮ ᱱᱚᱛᱮ ᱫᱚ ᱟᱹᱰᱤ ᱱᱟᱯᱟᱭ ᱜᱮ ᱠᱷᱮᱞ ᱦᱩᱭᱩᱜᱼᱟ ᱱᱚᱛᱮ ᱫᱚ᱾
ᱦᱩ
ᱟᱫᱚ ᱟᱯᱮ ᱥᱮᱫ ᱫᱚ ᱟᱯᱮ ᱫᱚ ᱚᱠᱟ ᱫᱤᱥᱚᱢ ᱛᱮ ᱜᱚᱢᱠᱮ?
ᱟᱞᱤᱧ ᱫᱚ ᱱᱚᱜᱚᱭ ᱱᱚᱛᱮ ᱵᱮᱝᱜᱚᱞ ᱥᱮ᱾
ᱟᱪᱪᱷᱟ ᱟᱪᱪᱷᱟ ᱟᱪᱪᱷᱟ ᱦᱮ ᱛᱚ ᱜᱚᱢᱠᱮ᱾ ᱱᱚᱛᱮ ᱫᱚ ᱢᱟᱱᱮ ᱠᱷᱮᱞ ᱫᱚ ᱢᱟᱱᱮ ᱱᱚᱜᱼᱚᱭ ᱟᱨᱚ ᱛᱮᱦᱤᱧ ᱜᱟᱯᱟ ᱫᱚ ᱪᱟᱹᱞᱩ ᱠᱟᱱᱟ ᱡᱮ ᱮᱥ ᱞᱤᱠ᱾ ᱡᱟᱸᱦᱟ ᱫᱚ ᱥᱟᱫᱷᱩ ᱢᱟᱨᱰᱤ ᱩᱱᱤ ᱫᱚᱵᱤᱱ ᱟᱡᱚᱢ ᱟᱠᱟᱫᱮ ᱜᱮᱭᱟ᱾
ᱦᱳᱭ ᱦᱳᱭ ᱦᱳᱭ ᱟᱡᱚᱢᱟ ᱟᱠᱟᱫ ᱜᱮᱭᱟᱞᱤᱧ ᱧᱩᱛᱩᱢ, ᱧᱮᱞ ᱦᱚᱞᱤᱧ ᱧᱮᱞ ᱟᱠᱟᱫ ᱜᱮᱭᱟ᱾
ᱚᱻ
ᱦᱮᱸ ᱦᱮ
ᱳᱭ ᱦᱳᱭ ᱚᱱᱟᱠᱚ ᱠᱷᱮᱞ ᱦᱩ ᱦᱩᱭᱩᱜ ᱠᱟᱱᱟ ᱱᱤᱛᱚᱜ ᱫᱚ᱾ ᱟᱯᱟᱛᱚᱛᱚ
ᱟᱪᱪᱷᱟ ᱩᱱᱤ ᱢᱟ ᱠᱟᱴᱤᱡ ᱪᱳᱴ ᱞᱮᱱᱟᱭ ᱥᱮ ᱪᱤᱠ ᱞᱮᱱᱟᱭ ᱵᱮᱥ
ᱦᱮ ᱜᱚᱢᱠᱮ ᱩᱱᱤ ᱫᱚ ᱪᱩᱴ ᱞᱮᱱᱟᱭ ᱱᱤᱛᱚᱜ ᱫᱚ ᱱᱟᱯᱟᱭ ᱠᱟᱱᱟ᱾
ᱦᱩ ᱱᱟᱯᱟᱭ ᱜᱮ᱾
ᱦᱮᱸ ᱟᱫᱚ ᱥᱟᱫᱷᱩ ᱢᱟᱱᱰᱤ ᱭᱟᱜ ᱜᱚᱢᱠᱮ ᱜᱚᱢᱠᱮ ᱵᱷᱤᱰᱭᱳ ᱠᱚᱫᱚ ᱯᱮ ᱧᱮᱞ ᱜᱮᱭᱟ ᱥᱮ ᱵᱟᱝ? ᱟᱨ ᱪᱮᱫ ᱞᱮᱠᱟ ᱯᱮ ᱟᱭᱠᱟᱣᱟ?
ᱟᱭᱠᱟᱣ ᱫᱚ ᱩᱱᱤ ᱫᱚ ᱢᱚᱴᱟ ᱢᱩᱴᱤ ᱵᱷᱟᱭ ᱜᱮ ᱠᱷᱮᱞᱟᱭ ᱢᱟᱱᱮ ᱡᱟᱸᱦᱟ ᱱᱤᱛᱚᱜ ᱧᱩᱛᱩᱢ ᱮ ᱠᱟᱢᱟᱣ ᱠᱟᱜᱟᱭ ᱥᱮ ᱠᱷᱮᱞ ᱛᱮ᱾
ᱦᱮ ᱦᱮ ᱜᱚᱢᱠᱮ᱾
ᱢᱟᱱᱮ ᱚᱱᱠᱟ ᱱᱩᱭ ᱞᱳᱠᱟᱞ ᱴᱩᱨᱱᱟᱢᱮᱱᱴ ᱠᱚᱨᱮᱱ ᱟᱨᱠᱤ ᱯᱞᱮᱭᱟᱨ ᱠᱚ ᱡᱟᱦᱟᱭ ᱢᱮᱱᱟᱜ ᱠᱚᱣᱟ ᱩᱱ ᱠᱟ ᱫᱚ ᱩᱱᱟᱜ ᱩᱱᱤ ᱞᱮᱠᱟ ᱫᱚ ᱟᱨᱠᱤ ᱩᱱᱤ ᱡᱟᱸᱦᱟ ᱠᱚᱢ ᱥᱚᱢᱚᱭᱛᱮ ᱧᱩᱛᱩᱢᱮ ᱠᱟᱢᱟᱣ ᱠᱟᱜᱼᱟᱭ ᱚᱱᱠᱟ ᱫᱚ ᱵᱟᱠᱚ ᱠᱟᱢᱟᱣ ᱠᱟᱜᱼᱟ᱾
ᱦᱳᱭ ᱦᱳᱭ ᱦᱳᱭ ᱦᱳᱭ ᱜᱚᱢᱠᱮ᱾ ᱵᱟᱝᱟ ᱜᱚᱢᱠᱮ ᱠᱚᱢ ᱥᱚᱢᱚᱭ ᱫᱚ ᱵᱟᱝ ᱟᱹᱰᱤ ᱫᱤᱱ ᱠᱷᱚᱱᱟᱜ ᱜᱮ ᱟᱭᱟᱜ ᱢᱟᱱᱮ ᱟᱭᱟᱜ ᱡᱟᱹᱨᱤ ᱛᱟᱸᱦᱮᱜ ᱠᱟᱱ ᱛᱟᱭᱟ, ᱟᱭᱟᱜ ᱠᱷᱮᱞ ᱦᱮᱸ ᱦᱮᱸ
ᱛᱟᱯᱚᱨ ᱜᱚᱢᱠᱮ ᱟᱹᱵᱤᱱ ᱫᱚ ᱟᱹᱵᱤᱱ ᱫᱚᱵᱤᱱ ᱠᱷᱮᱞ ᱜᱮᱭᱟ ᱥᱮ ᱵᱟᱝ?
ᱦᱳᱭ ᱠᱷᱮᱞ ᱵᱟᱲᱟ ᱦᱩᱭᱩᱜ ᱜᱮᱭᱟ ᱱᱚᱝᱠᱟ ᱴᱩᱠ ᱴᱟᱠ ᱦᱩᱰᱤᱧ ᱦᱩᱰᱤᱧᱟᱜ᱾ ᱴᱩᱨᱱᱟᱢᱮᱱᱴ ᱠᱚ ᱠᱷᱮᱞ ᱵᱟᱲᱟ ᱦᱩᱭᱩᱜ ᱜᱮᱭᱟ ᱟᱞᱮ ᱱᱚᱛᱮ ᱫᱚ ᱩᱱᱟᱹᱜ ᱞᱟᱹᱴᱩ ᱞᱟᱹᱴᱩ ᱴᱩᱨᱱᱟᱢᱮᱱᱴ ᱠᱚᱫᱚ ᱵᱟᱭ ᱦᱩᱭᱩᱜ ᱟ ᱛᱚ᱾ ᱦᱩᱭᱩᱜᱩᱼᱟ ᱢᱤᱫ ᱵᱟᱨᱭᱟ ᱞᱟᱹᱴᱩ ᱴᱩᱨᱱᱟᱢᱮᱱᱴ ᱚᱱᱟ ᱠᱚᱨ ᱫᱚ ᱵᱟᱹᱞᱤᱧ ᱤᱭᱟᱹ ᱫᱟᱲᱮᱭᱟᱜᱼᱟ ᱫᱟᱣ ᱵᱟᱹᱞᱤᱧ ᱦᱟᱢᱮᱴ ᱫᱟᱲᱮᱭᱟᱜᱼᱟ᱾
ᱟᱪᱪᱷᱟ ᱟᱪᱪᱷᱟ ᱛᱟᱦᱚᱞᱮ ᱟᱯᱮ ᱥᱮᱫ ᱫᱚ ᱪᱮᱫ ᱢᱮᱟᱱᱮ ᱪᱮᱫ ᱢᱟᱱᱮ ᱟᱯᱮᱥᱮᱫ ᱫᱚ ᱜᱚᱢᱠᱮ ᱪᱮᱫ ᱪᱮᱫ ᱠᱚ ᱠᱷᱮᱞ ᱦᱩᱭᱩᱜ ᱜᱮᱭᱟ?
ᱮᱸ ᱦᱩᱭᱩᱜ ᱜᱮᱭᱟ ᱯᱳᱞᱴᱤ ᱠᱷᱮᱞ᱾ ᱥᱩᱠᱨᱤ ᱠᱷᱮᱞ, ᱵᱷᱮᱲᱟ ᱠᱷᱮᱞ ᱟᱨ ᱯᱚᱭᱥᱟ ᱠᱷᱮᱞ᱾
ᱟᱪᱪᱷᱟ ᱟᱪᱪᱷᱟ᱾
ᱢᱟᱱᱮ ᱟᱨ ᱞᱤᱧ ᱞᱟᱹᱭᱮᱜ ᱢᱟᱱᱮ ᱠᱷᱮᱞ ᱫᱚ ᱢᱟᱱᱮ ᱪᱮᱫ ᱞᱮᱠᱟ ᱯᱷᱩᱴᱵᱚᱞ ᱠᱚ ᱠᱨᱤᱠᱮᱴ ᱠᱚ ᱟᱨᱚ ᱮᱢᱟᱱ ᱮᱢᱟᱱ ᱛᱮ ᱪᱮᱫ ᱠᱚ?
ᱦᱮᱸ, ᱢᱮᱱᱟᱜ ᱜᱮᱭᱟ ᱯᱷᱩᱴᱵᱚᱞ, ᱠᱨᱤᱠᱮᱴ ᱛᱟᱯᱚᱨᱮ ᱚᱸ ᱛᱟᱨᱯᱚᱨᱮ ᱚᱱᱟ ᱰᱷᱟᱞᱟᱭ ᱵᱚᱞᱵᱤᱱ ᱧᱮᱞ ᱟᱠᱟᱜᱼᱟ ᱥᱮ ᱵᱟᱝ ᱵᱩᱥᱟᱹᱜ ᱵᱩᱥᱟᱹᱜᱟᱜ?
ᱦᱮᱸ ᱜᱚᱝᱠᱮ ᱧᱮᱞ ᱫᱚᱞᱤᱧ ᱧᱮᱞ ᱟᱠᱟᱜᱼᱟ ᱾
ᱡᱟᱦᱟᱸ ᱯᱷᱩᱴ ᱴᱮᱱᱤᱥ ᱠᱚ ᱞᱟᱹᱭᱟ ᱚᱱ-ᱚᱱᱟ ᱵᱚᱞ ᱠᱚ ᱦᱩᱭᱩᱜᱼᱟ, ᱚᱸᱻ ᱛᱟᱯᱚᱨᱮ ᱵᱷᱚᱞᱤᱵᱚᱞ ᱠᱚ ᱚᱱᱟ ᱠᱚ ᱫᱚ ᱩᱱᱟᱹᱜ ᱫᱚ ᱵᱟᱹᱱᱩᱜᱼᱟ ᱾ ᱠᱚᱢ ᱜᱮᱭᱟ ᱾ ᱢᱟᱱᱮ ᱯᱷᱩᱴᱵᱚᱞ ᱟᱨ ᱠᱨᱤᱠᱮᱴ ᱫᱚ ᱠᱟᱹᱴᱤᱡ ᱡᱟᱹᱥᱛᱤ ᱜᱮ ᱠᱷᱮᱞᱚᱜ ᱦᱳᱭᱳᱜᱼᱟ ᱾
ᱟᱪᱪᱷᱟ ᱟᱪᱪᱷᱟ ᱦᱮᱸ ᱛᱚ ᱜᱚᱝᱠᱮ ᱟᱹᱰᱤ ᱱᱟᱯᱟᱭ ᱾
ᱦᱮᱸ, ᱟᱹᱵᱤᱱ ᱥᱮᱫ ᱜᱮ ᱪᱮᱫ ᱞᱮᱠᱟ ᱟᱹᱵᱤᱱ ᱥᱮᱫ ᱫᱚ ᱠᱨᱤᱠᱮᱴ ᱠᱚ ᱦᱩᱭᱩᱜ ᱜᱮᱭᱟ ᱥᱮ ᱵᱟᱝ? ᱟᱸᱡᱚᱢᱟ ᱟᱠᱟᱜᱼᱟ ᱞᱤᱧ ᱚᱱᱛᱮ ᱫᱚ ᱡᱟᱹᱥᱛᱤ ᱠᱟᱭᱛᱮ ᱯᱷᱩᱴᱵᱚᱞ ᱜᱮ ᱵᱮᱥᱤ ᱦᱩᱭᱩᱜᱼᱟ ᱛᱚ ᱾
ᱦᱮᱸ ᱦᱮᱸ ᱜᱚᱝᱠᱮ ᱱᱚᱛᱮ ᱫᱚ ᱠᱨᱤᱠᱮᱴ ᱠᱚᱫᱚ ᱵᱷᱚᱞᱤᱵᱚᱞ ᱠᱚᱫᱚ ᱦᱩᱭ ᱫᱚ ᱦᱩᱭᱩᱜᱼᱟ ᱢᱟᱱᱮ ᱟᱹᱰᱤ ᱠᱷᱩᱵ ᱠᱚᱢ ᱾
ᱚᱸ ᱾
ᱱᱚᱛᱮ ᱫᱚ ᱱᱚᱛᱮ ᱫᱚ ᱯᱷᱩᱴᱵᱚᱞ ᱜᱮ ᱵᱮᱥᱤ ᱦᱩᱭᱩᱜᱼᱟ ᱾ ᱟᱨ ᱱᱚᱛᱮ ᱫᱚ ᱚᱱᱮ ᱚᱱᱟ ᱯᱳᱞᱴᱨᱤ ᱠᱷᱮᱞ ᱥᱩᱠᱨᱤ ᱠᱷᱮᱞ ᱠᱚ ᱥᱮ ᱵᱷᱮᱲᱟ ᱠᱷᱮᱞ ᱠᱚ ᱚᱱᱟ ᱠᱚᱫᱚ ᱵᱟᱝ ᱦᱩᱭᱩᱜᱼᱟ ᱱᱚᱛᱮ ᱫᱚ ᱾ ᱱᱚᱛᱮ ᱫᱚ ᱥᱩᱫᱩ ᱚᱱᱮ ᱞᱟᱜ ᱦᱳᱭ ᱦᱳᱭ ᱱᱚᱛᱮ ᱫᱚ ᱥᱩᱫᱷᱩ ᱞᱟᱠᱷ ᱴᱟᱠᱟ ᱫᱷᱢᱟᱠᱟ ᱠᱷᱮᱞ ᱦᱳᱭᱳᱜᱼᱟ ᱾
ᱟᱸᱻᱪᱪᱷᱟ ᱾ ᱢᱟᱱᱮ ᱚᱱᱟ ᱨᱮᱫᱚ ᱢᱟᱨᱟᱝ ᱢᱟᱨᱟᱝ ᱟᱸ ᱯᱞᱮᱭᱟᱨ ᱠᱚᱠᱚ ᱫᱟᱣ ᱠᱚ ᱦᱟᱢᱮᱴᱟ ᱾
ᱦᱩᱸ ᱦᱩᱸ ᱚᱱᱮ ᱫᱚ ᱜᱚᱝᱠᱮ ᱞᱟᱹᱭ ᱠᱮᱜᱼᱟ ᱞᱤᱧ ᱛᱚ ᱢᱟᱱᱮ ᱡᱟᱦᱟᱸ ᱠᱤᱝᱯᱷᱤᱥᱟᱨ ᱴᱤᱢ ᱚᱱᱟ ᱟᱸᱡᱚᱢ ᱠᱟᱜᱼᱟ ᱵᱤᱱ ᱛᱚ?
ᱦᱳᱭ, ᱦᱳᱭ, ᱟᱸᱚᱢᱟᱜ ᱟᱠᱟᱜᱼᱟᱞᱤᱧ ᱾
ᱠᱤᱝᱜᱯᱷᱤᱥᱟᱨ ᱯᱚᱴᱠᱟ ᱡᱷᱟᱲᱠᱷᱚᱱᱰ ᱟ ᱛᱟᱨᱯᱚᱨ ᱢᱟᱱᱮ ᱰᱤᱥᱤ ᱪᱟᱱᱰᱤᱞ,
ᱦᱳᱭ, ᱦᱳᱭ ᱾
ᱦᱳᱭ, ᱦᱳᱭ ᱾
ᱚᱝᱠᱟᱱ ᱚᱝᱠᱟᱱ ᱴᱤᱢ ᱠᱚ ᱥᱮᱴᱮᱨᱚᱜᱼᱟ, ᱢᱟᱱᱮ ᱚᱝᱠᱟᱱᱟᱜ ᱠᱷᱮᱞ ᱦᱩᱭᱩᱜᱼᱟ ᱾
ᱦᱩᱸᱭ ᱾ ᱟᱪᱪᱷᱟ ᱜᱚᱝᱠᱮ ᱢᱤᱫᱴᱮᱱ ᱠᱟᱛᱷᱟᱧ ᱞᱟᱹᱭᱫᱟ ᱛᱟᱦᱚᱞᱮ ᱾ ᱥᱟᱹᱫᱷᱩ ᱢᱟᱹᱱᱢᱤ ᱚᱠᱟ ᱞᱮᱠᱟ ᱵᱤᱱ ᱧᱮᱞᱮᱭᱟ ᱥᱟᱹᱫᱷᱩ ᱢᱟᱨᱟᱱᱰᱤ?
ᱪᱮᱫ ᱞᱮᱠᱟ ᱜᱚᱝᱠᱮ ᱟᱢᱫᱷᱟ ᱫᱚᱦᱚᱲᱟ ᱵᱟᱨ ᱞᱟᱹᱭᱵᱤᱱ ᱥᱮ ᱢᱟ ᱵᱟᱞᱤᱧ ᱟᱸᱡᱚᱢ ᱴᱷᱟᱹᱣᱟᱹ ᱞᱮᱜᱼᱟ!
ᱩᱸᱻ ᱚᱱᱟ ᱜᱮᱞᱤᱧ ᱞᱟᱹᱭ ᱫᱟ ᱥᱟᱹᱫᱷᱩ ᱢᱟᱹᱱᱰᱤ ᱚᱠᱟᱞᱮᱠᱟ ᱵᱤᱱ ᱧᱮᱞᱮᱭᱟ ᱪᱮ
ᱥᱟᱹᱫᱷᱩ ᱢᱟᱨᱰᱤ ᱫᱚ ᱟᱹᱰᱤ ᱱᱟᱯᱟᱭ ᱜᱮᱞᱤᱧ ᱧᱮᱞᱮᱜᱼᱟ ᱧᱮᱞ ᱛᱮᱢᱟ ᱟᱹᱰᱤ ᱱᱟᱯᱟᱭ ᱜᱮ, ᱟᱭᱟᱜ ᱵᱚᱞ ᱠᱷᱮᱞ ᱠᱚᱦᱚᱸ ᱟᱹᱰᱤ ᱱᱟᱯᱟᱭ ᱜᱮ ᱟᱹᱰᱤ ᱨᱟᱹᱥᱠᱟᱹ ᱜᱮᱞᱤᱧ ᱟᱹᱭᱠᱟᱹᱣᱟ ᱾
ᱦᱚᱭ ᱾
ᱟᱫᱚ ᱟᱹᱞᱤᱧ ᱫᱚ ᱢᱤᱫᱴᱟᱝ ᱜᱮ ᱫᱩᱠ ᱛᱟᱹᱞᱤᱧ ᱩᱱᱤ ᱛᱤᱥ ᱵᱟᱹᱦᱩᱭ ᱟᱹᱜᱩ ᱠᱚᱣᱟ? ᱦᱳᱭ ᱥᱮ, ᱟᱭᱩ ᱵᱟᱵᱟ ᱠᱚ ᱵᱚᱭᱮᱥᱚᱜ ᱠᱟᱱᱟ ᱠᱚ ᱥᱮ ᱾
ᱦᱳᱭ, ᱮᱜ ᱚᱱᱟ ᱢᱟᱛᱚ ᱵᱩᱡᱟᱹ ᱟᱡ ᱦᱚᱸ ᱵᱩᱡᱷᱟᱹᱣ ᱫᱚ ᱵᱩᱡᱷᱟᱹᱣ ᱫᱟᱲᱮᱭᱟᱜ ᱠᱟᱱ ᱜᱮᱭᱟᱭ ᱾ ᱟᱫᱚ ᱚᱱᱟ ᱫᱚ ᱟᱢ ᱤᱧ ᱞᱟᱹᱭ ᱠᱟᱛᱮᱫ ᱠᱤ ᱟᱨᱮ ᱟᱹᱜᱩᱭ‌ ᱮᱭᱟ ᱾ ᱦᱮᱸ ᱟᱪᱷᱟ ᱾ ᱟᱭᱟᱜ ᱜᱷᱟᱨᱚᱸᱡᱽ ᱨᱮᱭᱟᱜ ᱧᱮᱞᱟᱭ ᱪᱮᱫ ᱞᱮᱠᱟ ᱯᱚᱨᱤᱥᱛᱷᱤᱛᱤ ᱛᱟᱭ?
ᱦᱳᱭ ᱦᱳᱭ ᱜᱚᱝᱠᱮ ᱦᱳᱭ ᱚᱱᱟ ᱦᱚᱸ ᱟᱹᱰᱤ ᱡᱚᱛᱷᱟᱛ ᱠᱟᱛᱷᱟ ᱠᱟᱱᱟ ᱾
ᱤᱧᱟᱹᱜ ᱢᱚᱱᱮ ᱛᱮᱫᱚ ᱵᱟᱹᱦᱩ ᱧᱟᱢ ᱛᱮᱫᱚ ᱵᱟᱭ ᱚᱥᱩᱵᱤᱫᱷᱟᱜᱼᱟ᱾ ᱡᱮᱦᱮᱛᱩ ᱩᱱᱟᱹᱜ ᱧᱩᱛᱩᱢᱮ ᱠᱟᱢᱟᱣ ᱠᱟᱜ-ᱟᱭ᱾ ᱩᱱᱟᱹᱜ ᱦᱤᱨᱳ ᱜᱮ ᱧᱮᱞᱚᱜ ᱟᱭ ᱥᱮ᱾
ᱦᱳᱭ ᱦᱳᱭ ᱜᱚᱝᱠᱮ ᱦᱳᱭ᱾
ᱢᱟᱱᱮ ᱡᱟᱦᱟᱸᱭ ᱠᱩᱲᱤ ᱜᱤᱫᱽᱨᱟᱹᱭ ᱨᱤᱡᱮᱠᱴ ᱮᱭᱟᱭ ᱨᱤᱡᱮᱠᱴ ᱞᱟᱹᱜᱤᱫ ᱫᱚᱥ ᱫᱟᱦᱟᱭ ᱩᱭᱦᱟᱹᱨᱟ ᱡᱮ ᱱᱩᱭ ᱨᱤᱡᱮᱠᱴ ᱮᱭᱟ ᱥᱮ ᱵᱟᱝ᱾
ᱦᱳᱭ ᱦᱳᱭ ᱜᱚᱝᱠᱮ ᱦᱳᱭ᱾
ᱟᱨ ᱱᱩᱠᱩ ᱤᱭᱟᱹ ᱠᱤᱝ ᱯᱷᱤᱥᱟᱨ ᱴᱤᱢ ᱱᱚᱛᱮ ᱟᱯᱮ ᱥᱮᱫ ᱠᱚ ᱪᱟᱞᱟᱣ ᱵᱟᱲᱟᱣ ᱟᱠᱟᱱᱟ ᱡᱟᱹᱱᱤᱡ ᱵᱟᱯᱮ ᱧᱮᱞ ᱵᱟᱲᱟ ᱟᱠᱟᱫ ᱠᱚᱣᱟᱜ ᱠᱷᱮᱞ ᱠᱚ᱾
ᱦᱮᱸ ᱢᱤᱫ ᱫᱷᱟᱣ ᱠᱚ ᱪᱟᱞᱟᱣ ᱞᱮᱱ ᱜᱮᱭᱟ᱾ ᱮᱸᱜ ᱮ ᱚᱱᱛᱮ ᱟᱞᱮ ᱯᱟᱥᱮ ᱨᱮᱠᱚ ᱪᱟᱞᱟᱣ ᱞᱮᱱᱟ᱾ ᱚᱱᱟ ᱵᱟᱡᱟᱨ ᱨᱮ᱾ ᱚᱱᱟ ᱫᱚ ᱛᱚᱠᱷᱚᱱ ᱫᱚ ᱢᱚᱴᱟᱢᱩᱴᱤ ᱵᱷᱟᱜᱮ ᱜᱮᱠᱚ ᱠᱷᱮᱞᱟ ᱤᱧ ᱫᱩᱧ ᱵᱟᱲᱟᱭᱟ᱾ ᱟᱫᱚ ᱫᱚᱢᱮ ᱫᱚᱨᱥᱚᱠ ᱠᱚ ᱦᱮᱡ ᱞᱮᱱᱟ ᱛᱚ᱾ ᱟᱫᱚ ᱴᱷᱤᱠ ᱥᱟᱹᱦᱤᱡ ᱫᱚ ᱧᱮᱞ ᱧᱟᱢ ᱵᱟᱝ ᱦᱩᱭ ᱟᱠᱟᱱᱟ ᱟᱨ ᱮᱢᱚᱱ ᱴᱟᱭᱤᱢᱮ ᱫᱟᱜ ᱠᱮᱫᱟ, ᱩᱱᱠᱩᱣᱟᱜ ᱠᱷᱮᱞ ᱞᱟᱦᱟ ᱮ ᱠᱟᱹᱴᱤᱡ ᱮ ᱫᱟᱜ ᱟᱫᱟᱭ᱾ ᱢᱟᱱᱮ ᱢᱟᱴ ᱴᱟᱜ ᱫᱚ ᱟᱫᱚ ᱫᱟᱜ ᱛᱮ ᱞᱚᱦᱚᱫ ᱮᱱᱟ ᱥᱮ᱾
ᱦᱮᱸ ᱜᱚᱝᱠᱮ᱾
ᱟᱫᱚ ᱡᱟᱦᱟᱸ ᱢᱟᱨᱟᱝ ᱢᱟᱨᱟᱝ ᱯᱞᱮᱭᱟᱨ ᱠᱚ ᱩᱱᱠᱩ ᱦᱚᱸ ᱵᱮᱥ ᱪᱮᱦᱨᱟ ᱵᱟᱠᱚ ᱠᱷᱮᱞ ᱫᱟᱲᱮᱭᱟᱜ ᱠᱟᱱ ᱛᱟᱦᱮᱸ᱾ ᱟᱫᱚ ᱚᱸᱰᱮ ᱫᱚ ᱵᱟᱨᱭᱟ ᱜᱳᱞ ᱛᱮᱠᱚ ᱵᱷᱟᱜᱟᱣ ᱦᱚᱪᱚᱭᱮᱱᱟ᱾
ᱢᱟᱱᱮ ᱟᱹᱰᱤ ᱫᱩᱠ ᱨᱮᱱᱟᱜ ᱠᱟᱛᱷᱟ ᱠᱟᱱᱟ᱾
ᱫᱩᱜ ᱨᱮᱭᱟᱜ ᱠᱟᱛᱷᱟ ᱠᱟᱱ ᱜᱮᱭᱟ᱾ ᱢᱟᱱᱮ ᱚᱸᱰᱮ ᱡᱟᱦᱟᱸ ᱛᱤᱱᱟᱹᱜ ᱫᱚᱨᱥᱚᱠ ᱠᱚ ᱪᱟᱞᱟᱣ ᱞᱮᱱᱟ ᱥᱮ᱾ ᱩᱱᱠᱩ ᱫᱚ ᱩᱱᱠᱩ ᱠᱤᱝ ᱯᱷᱤᱥᱟᱨ ᱴᱤᱢ ᱧᱮᱞ ᱠᱷᱟᱹᱛᱤᱨ ᱜᱮᱠᱚ ᱪᱟᱞᱟᱣ ᱞᱮᱱᱟ᱾ ᱵᱤᱥᱮᱥ ᱠᱚᱨᱮ ᱥᱟᱹᱫᱷᱩ ᱢᱟᱱᱰᱤ ᱧᱮᱞ ᱠᱷᱟᱹᱛᱤᱨ ᱠᱚ ᱪᱟᱞᱟᱣ ᱞᱮᱱᱟ᱾ ᱡᱟᱦᱟᱸ ᱛᱤᱱᱟᱹᱜ ᱴᱤᱢ ᱠᱚ ᱪᱟᱞᱟᱣ ᱞᱮᱱᱟ ᱢᱟᱱᱮ ᱩᱱᱟᱹᱜ ᱟᱨᱦᱚᱸ ᱩᱱᱤ ᱵᱟᱫ ᱠᱟᱛᱮᱫ ᱟᱨᱚ ᱫᱟᱹᱢᱤ ᱫᱟᱹᱢᱤ ᱯᱞᱮᱭᱟᱨ ᱠᱚ ᱦᱮᱡ ᱞᱮᱱᱟ ᱢᱟᱱᱮ ᱩᱱᱠᱩ ᱫᱚ ᱩᱱᱟᱹᱜ ᱩᱱᱠᱩᱣᱟᱜ ᱧᱩᱛᱩᱢ ᱟᱸᱡᱚᱢ ᱠᱟᱛᱮᱫ ᱫᱚ ᱩᱱᱟᱹᱜ ᱫᱚᱨᱥᱚᱠ ᱵᱟᱠᱚ ᱦᱮᱡ ᱞᱮᱱᱟ᱾ ᱢᱟᱱᱮ ᱞᱟᱹᱭ ᱫᱟᱞᱤᱧ ᱟᱱᱮ ᱡᱷᱟᱲ ᱨᱟᱱᱟᱪ ᱡᱷᱟᱲᱜᱨᱟᱢ ᱫᱤᱥᱚᱢ ᱚᱱᱛᱮ ᱠᱷᱚᱡ ᱠᱚ ᱦᱮᱡ ᱞᱮᱱᱟ᱾ ᱢᱟᱱᱮ ᱵᱟᱥᱟ ᱟᱛᱮᱜ ᱠᱚ ᱩᱱᱤ ᱧᱮᱞ ᱠᱮᱛ
ᱟᱪᱪᱷᱟ ᱟᱪᱪᱷᱟ᱾ ᱟᱪᱪᱷᱟ ᱜᱚᱝᱠᱮ ᱛᱟᱞᱦᱮ ᱟᱹᱵᱤᱱ ᱫᱚ ᱢᱟᱱᱮ ᱪᱮᱫ ᱞᱮᱠᱟᱞᱤᱧ ᱞᱟᱹᱭᱟ᱾ ᱢᱟᱱᱮ ᱥᱟᱫᱦᱩ ᱢᱟᱨᱰᱤ ᱵᱤᱱ ᱧᱮᱞ ᱧᱟᱢ ᱞᱮᱫᱮᱭᱟ ᱥᱮ ᱵᱟᱝ?
ᱦᱮᱸ ᱧᱮᱞ ᱧᱟᱢ ᱫᱚᱞᱤᱧ ᱧᱮᱞ ᱧᱟᱢ ᱞᱮᱫᱮᱭᱟ, ᱚᱸᱰᱮ ᱫᱟᱨᱮ ᱢᱟᱨᱮ ᱠᱚ ᱫᱮᱡ ᱠᱟᱛᱮᱜ ᱠᱟᱹᱴᱤᱡ ᱞᱤᱧ ᱧᱮᱞ ᱧᱟᱢ ᱞᱮᱫᱮᱭᱟ᱾ ᱢᱟᱱᱮ ᱟᱫᱚ ᱥᱟᱺᱜᱤᱧ ᱠᱷᱚᱡ ᱛᱚ ᱩᱱᱟᱹᱜ ᱵᱮᱥ ᱪᱮᱨᱦᱟ ᱫᱚ ᱵᱟᱹᱞᱤᱧ ᱧᱮᱞ ᱧᱟᱢ ᱞᱮᱫᱮᱭᱟ᱾ ᱢᱟᱱᱮ ᱦᱳᱭ ᱥᱮ᱾ ᱢᱟᱱᱮ ᱤᱪᱪᱷᱟᱹ ᱛᱟᱸᱦᱮ ᱞᱮᱱ ᱛᱤᱧᱟ ᱟᱹᱞᱤᱧᱟᱜ ᱩᱱᱤ ᱥᱟᱶᱛᱮ ᱢᱮᱫᱴᱮᱝ ᱞᱷᱳ ᱯᱷᱚᱴᱳ ᱛᱩᱞᱟᱹᱣ ᱨᱮᱱᱟᱜ ᱢᱮᱱᱠᱷᱟᱱ ᱮᱢᱚᱱ ᱚᱸᱰᱮᱱᱟᱜ ᱯᱚᱨᱤᱥᱛᱷᱤᱛᱤ ᱮᱱᱟ ᱥᱮ ᱢᱟᱱᱮ ᱩᱱᱤ ᱥᱟᱶᱛᱮ ᱧᱟᱯᱟᱢ ᱞᱟᱹᱜᱤᱫ ᱛᱮ ᱢᱟᱱᱮ ᱟᱹᱰᱤ ᱥᱤᱠ ᱠᱩᱨᱩᱴᱤ ᱠᱚ ᱵᱟᱲᱟᱣ ᱠᱮᱫᱟ ᱡᱮ ᱩᱱᱤ ᱥᱟᱶᱛᱮ ᱧᱟᱯᱟᱢ ᱵᱟᱭ ᱜᱟᱱᱚᱜᱼᱟ᱾ ᱢᱟᱱᱮ ᱟᱹᱰᱤ ᱩᱠᱩ ᱩᱠᱩ ᱛᱮᱠᱚ ᱠᱷᱟᱹᱲ ᱠᱮᱫᱮᱭᱟ ᱚᱸᱰᱮ ᱜᱨᱟᱣᱩᱱᱰ ᱵᱷᱤᱛᱤᱨ ᱨᱮ᱾
ᱟᱪᱪᱷᱟ ᱟᱪᱪᱷᱟ ᱜᱚᱝᱠᱮ᱾
ᱦᱮᱸ ᱛᱚ ᱦᱮᱸᱛᱚ᱾
ᱟ ᱟᱹᱞᱤᱧ ᱢᱚᱱᱮ ᱛᱮᱞᱤᱧ ᱞᱟᱹᱭᱮᱫᱟ ᱟᱨ ᱢᱤᱫ ᱫᱷᱟᱣ ᱜᱟᱱ ᱡᱩᱫᱤ ᱟᱞᱮ ᱫᱤᱥᱚᱢ ᱥᱮᱫ ᱮ ᱦᱤᱡᱩᱜᱼᱟᱭ ᱠᱷᱮᱞ ᱠᱚ᱾ ᱢᱟᱱᱮ ᱛᱚᱠᱷᱚᱱ ᱫᱚ ᱵᱟᱹᱞᱤᱧ ᱵᱟᱛᱟᱣ ᱜᱮᱭᱟ ᱯᱩᱨᱟᱹ ᱯᱷᱚᱴᱳ ᱢᱚᱴᱳ ᱫᱚᱞᱤᱧ ᱛᱩᱞᱟᱹᱜ ᱜᱮᱭᱟ ᱡᱟᱦᱟᱸ ᱞᱮᱠᱟ ᱠᱟᱛᱮ᱾ ᱢᱟᱱᱮ ᱫᱟᱞᱢᱟᱞ ᱡᱚᱢ ᱠᱟᱛᱮ ᱨᱮᱦᱚᱸ᱾
ᱟᱨᱚ ᱦᱟᱸᱜ ᱜᱟᱯᱟ ᱢᱮᱭᱟᱝ ᱜᱮ ᱡᱟᱹᱱᱤᱡ ᱚᱱᱛᱮ ᱟᱯᱮ ᱥᱮᱡ ᱡᱟᱹᱱᱤᱡ ᱪᱟᱞᱟᱜ ᱢᱟᱱᱮ ᱪᱟᱞᱟᱜ ᱞᱟᱹᱜᱤᱫ ᱠᱚ ᱢᱟᱱᱮ ᱟᱯᱮ ᱵᱮᱝᱜᱚᱞ ᱫᱤᱥᱚᱢ ᱜᱮ
ᱦᱳᱭ᱾
ᱠᱤᱝᱯᱷᱤᱥᱟᱨ ᱠᱤᱝᱯᱷᱤᱥᱟᱨ ᱮᱯᱷ ᱥᱤ ᱯᱚᱴᱠᱟ ᱡᱷᱟᱲᱠᱷᱚᱸᱰ
ᱦᱮᱸ ᱟᱹᱞᱤᱧ ᱦᱚᱸ ᱞᱤᱧ ᱟᱸᱡᱚᱢ ᱵᱟᱲᱟᱰ
ᱢᱟᱱᱮ ᱚᱠᱟ ᱚᱱᱮ ᱡᱷᱟᱲᱜᱨᱟᱢ ᱥᱮᱫ ᱥᱮ ᱚᱠᱟ ᱥᱮᱫ ᱠᱚ ᱞᱟᱹᱭ ᱫᱟᱠᱚ ᱪᱟᱞᱟᱜ
ᱦᱳᱭ ᱦᱳᱭ ᱦᱳᱭ ᱚᱱᱛᱮ ᱦᱳᱭ ᱥᱟᱛ ᱞᱟᱠᱷ ᱴᱟᱠᱟ ᱨᱮᱱᱟᱜ ᱫᱷᱟᱢᱟᱠᱟ ᱯᱨᱮᱥᱤᱰᱮᱱᱴ ᱠᱟᱯ ᱦᱳᱭᱳᱜ ᱠᱟᱱᱟ ᱛᱚ᱾
ᱦᱳᱭ ᱦᱳᱭ ᱦᱳᱭ᱾ ᱛᱟᱞᱮ ᱚᱸᱰᱮ ᱫᱚᱵᱤᱱ ᱪᱟᱞᱟᱜ ᱟᱥᱮ ᱵᱟᱝ ᱜᱚᱝᱠᱮ?
ᱟᱫᱚ ᱚᱸᱰᱮ ᱫᱚ ᱟᱥᱟᱠᱚᱨᱮ ᱫᱚ ᱵᱟᱹᱞᱤᱧ ᱪᱟᱞᱟᱣ ᱫᱟᱲᱮᱟᱜ-ᱟ ᱮᱠᱷᱚᱱ ᱫᱚ ᱾ ᱢᱟᱱᱮ ᱡᱩᱫᱤ ᱯᱷᱨᱤᱞᱤᱧ ᱛᱟᱦᱮᱸ ᱠᱚᱜ ᱠᱟᱜ ᱜᱮᱭᱟ ᱦᱚᱭᱛᱚ ᱞᱤᱧ ᱪᱟᱞᱟᱣ ᱠᱚᱜ ᱜᱮᱭᱟ᱾ ᱚᱱᱟ ᱟᱫᱚ ᱢᱤᱫᱴᱤᱡ ᱢᱟᱱᱮ ᱡᱷᱟᱹᱞ ᱦᱚᱸ ᱡᱷᱟᱹᱞᱚᱜ ᱠᱟᱱ ᱜᱮᱭᱟ ᱥᱮ ᱩᱱ ᱥᱟᱸᱜᱤᱧ ᱪᱟᱞᱟᱣ᱾ ᱦᱮᱸ ᱥᱮ ᱟᱨ ᱪᱟᱞᱟᱣ ᱠᱟᱛᱮᱜ ᱨᱩᱣᱟᱹᱲ ᱦᱮᱡ ᱫᱚ ᱠᱟᱹᱴᱤᱡ ᱢᱩᱥᱠᱤᱞ ᱜᱮᱭᱟ ᱥᱮ᱾
ᱟᱪᱪᱷᱟ ᱦᱮᱸ ᱦᱮᱸ ᱦᱮᱸ ᱜᱚᱝᱠᱮ ᱦᱮᱸ᱾ ᱦᱮᱸ ᱦᱮᱸ ᱜᱚᱝᱠᱮ ᱟᱰᱤ ᱱᱟᱯ ᱟᱹᱵᱤᱱ ᱥᱟᱞᱟᱜ ᱨᱚᱲ ᱠᱟᱛᱮ ᱟᱹᱰᱤ ᱨᱟᱹᱥᱠᱟᱹ ᱜᱮᱞᱤᱧ ᱟᱹᱭᱠᱟᱹᱣ ᱠᱮᱜ-ᱟ ᱜᱚᱢᱠᱮ᱾
ᱦᱳᱭ᱾ ᱟᱨ ᱞᱟᱹᱭ ᱫᱟᱞᱤᱧ ᱜᱚᱢᱠᱮ ᱛᱟᱦᱚᱞᱮ ᱟᱹᱵᱤᱱ ᱛᱚ ᱚᱱᱛᱮ ᱩᱲᱤᱥᱥᱟ ᱫᱤᱥᱚᱢ ᱥᱮᱫ ᱨᱮᱱ ᱠᱟᱱᱟ ᱵᱤᱱ ᱛᱟᱦᱚᱞᱮ ᱩᱱᱤ ᱫᱚ ᱚᱱᱛᱮ ᱡᱷᱟᱲᱠᱷᱚᱸᱰ ᱫᱤᱥᱚᱢ ᱨᱮᱱ ᱠᱟᱱᱟᱭ
ᱟᱨ ᱛᱟᱦᱚᱞᱮ ᱟᱯᱮ ᱚᱱᱛᱮ ᱫᱚ ᱯᱨᱟᱭ ᱜᱮ ᱦᱮᱡ ᱵᱟᱲᱟᱜ ᱟᱭ ᱠᱷᱮᱞ ᱠᱚ ᱢᱟᱨᱟᱝ ᱢᱟᱨᱟᱝ ᱡᱮᱦᱮᱛᱩ ᱴᱩᱨᱱᱟᱢᱮᱱᱴ ᱯᱮ ᱫᱚᱦᱚᱭᱟ᱾
ᱦᱳᱭ ᱦᱳᱭ᱾
ᱛᱟᱦᱚᱞᱮ ᱧᱟᱯᱟᱢ ᱵᱟᱲᱟ ᱠᱟᱱᱟ ᱵᱤᱱ ᱥᱮ ᱵᱟ?
ᱦᱮᱸ ᱜᱚᱝᱠᱮ ᱟᱹᱞᱤᱧ ᱫᱚ ᱧᱟᱯᱟᱢ ᱵᱟᱲᱟ ᱠᱟᱱ ᱜᱮᱭᱟᱞᱤᱧ ᱟᱞᱤᱧ ᱫᱚ ᱦᱚᱜ-ᱚᱭ ᱛᱚ᱾ ᱢᱟᱱᱮ ᱦᱚᱞᱟ ᱦᱩᱭᱮᱱ ᱛᱟᱠᱚᱣᱟ ᱢᱟᱱᱮ ᱚᱱᱮ ᱤᱭᱟᱹ ᱡᱮ ᱮᱥ ᱮ ᱞᱤᱜ ᱠᱷᱮᱞ᱾ ᱥᱟᱹᱫᱷᱩ ᱢᱟᱨᱰᱤ ᱚᱸᱰᱮ ᱚᱸᱰᱮ ᱡᱟᱦᱟᱸ ᱦᱩᱭᱱᱟ ᱴᱟᱴᱟ ᱤᱭᱟᱹᱮ ᱚᱸᱰᱮ ᱪᱟᱞᱟᱣ ᱞᱮᱱᱟᱞᱤᱧ ᱦᱚᱞᱟ᱾
ᱦᱳᱭ᱾
ᱦᱳᱭ ᱦᱚᱞᱟ ᱞᱤᱧ ᱪᱟᱞᱟᱣ ᱞᱮᱱᱟ ᱧᱮᱧᱮᱞ ᱞᱤᱧ ᱪᱟᱞᱟᱣ ᱞᱮᱱᱟ ᱦᱚᱞᱟ ᱾ ᱟᱫᱚ ᱠᱟᱹᱴᱤᱡ ᱥᱟᱹᱫᱩ ᱦᱚᱸ ᱠᱟᱹᱴᱤᱡ ᱠᱷᱮᱞ ᱧᱚᱜ ᱠᱮᱜ-ᱟᱭ ᱟᱹᱰᱤ ᱨᱟᱹᱥᱠᱟᱹ ᱞᱤᱧ ᱟᱹᱭᱠᱟᱹᱣ ᱠᱮᱜ-ᱟ᱾
ᱦᱮᱸ